ᱜᱚᱝᱠᱮ ᱡᱚᱦ
ᱡᱚᱦᱟᱨ ᱜᱮ ᱜᱚᱝᱠᱮ ᱥᱟᱹᱜᱩᱱ ᱥᱮᱛ
ᱦᱳᱭ ᱥᱟᱹᱜᱩᱱ ᱥᱮᱛᱟᱜ ᱥᱟᱹᱜᱩᱱ ᱥᱮᱛᱟᱜ ᱟᱭᱢᱟ ᱟᱭᱢᱟ ᱥᱟᱨᱦᱟᱣ᱾
ᱚ ᱟᱹᱞᱤᱧᱟᱜ ᱵᱤᱱ ᱟᱸᱡᱚᱢ ᱫᱟ ᱯᱳᱥᱴᱚ ᱧᱚᱜ?
ᱦᱳᱭ, ᱮᱠᱫᱚᱢ ᱟᱵᱮᱱ ᱵᱮᱱ ᱟᱸᱡᱚᱢ ᱫᱟ ᱛᱚ?
ᱦᱮᱸ ᱦᱮᱸ ᱟᱸᱡᱚᱢ ᱫᱟᱞᱤᱧ ᱟᱹᱵᱤᱱᱟᱜ᱾
ᱱᱚᱜᱚᱭᱛᱚ ᱟᱨ ᱛᱟᱦᱚᱞᱮ ᱜᱚᱝᱠᱮ ᱱᱟᱯᱟᱭ ᱜᱮᱭᱟᱵᱮᱱ ᱛᱚ?
ᱦᱮᱸ ᱜᱚᱝᱠᱮ ᱱᱤᱭᱟᱹ ᱵᱮᱲᱟ ᱫᱚᱞᱤᱧ ᱱᱟᱯᱟᱭ ᱜᱮᱭᱟ ᱟᱫᱚ ᱦᱟᱱᱟᱴᱟᱜ ᱵᱮᱲᱟ ᱫᱚ ᱱᱟᱜ ᱱᱟᱯᱟᱭ ᱫᱚ ᱵᱟᱹᱞᱤᱧ ᱛᱟᱦᱮᱸ ᱠᱟᱱᱟ᱾ ᱟᱫᱚ ᱟᱹᱞᱤᱧ ᱦᱚᱸ ᱠᱟᱹ ᱴᱤᱡ ᱨᱩᱣᱟᱹ ᱴᱷᱟᱱᱰᱟ ᱠᱚ ᱞᱟᱜᱟᱣ ᱟᱜ ᱞᱤᱧ ᱛᱟᱦᱮᱸᱫ ᱟᱫᱚ ᱧᱤᱫᱟᱹ ᱞᱤᱧ ᱡᱟᱹᱯᱤᱫ ᱠᱮᱫ ᱠᱷᱟᱱ ᱥᱮᱛᱟᱜ ᱛᱮᱫᱚᱞᱤᱧ ᱴᱷᱟᱱᱰᱟᱣ ᱠᱟᱱᱟ᱾
ᱟᱪᱪᱷᱟ ᱟᱪᱪᱷᱟ ᱛᱟᱞᱦᱮ ᱜᱚᱝᱠᱮ ᱟᱵᱮᱱ ᱦᱚᱸ ᱟᱹᱞᱤᱧ ᱞᱮᱠᱟᱜᱮ ᱟᱹᱞᱤᱧ ᱦᱚᱸ ᱦᱟᱱᱟ ᱵᱮᱲᱟ ᱫᱚ ᱚᱱᱠᱟ᱾ ᱠᱟ ᱜᱤᱞᱤᱧ ᱛᱟᱦᱮᱸ ᱠᱟᱱᱟ᱾
ᱦᱮᱸ ᱠᱟᱹᱴᱤᱡ, ᱮᱻ ᱵᱟᱯᱞᱟ ᱚᱲᱟᱜ ᱠᱚ ᱥᱟᱨ ᱥᱟᱹᱜᱩᱱ ᱵᱟᱯᱞᱟ ᱠᱚ ᱫᱚᱢᱮ ᱦᱩᱭ ᱵᱟᱲᱟᱭᱱᱟ ᱜᱚᱝᱠᱮ,
ᱟᱪᱪᱷᱟ ᱟᱪᱷᱟ ᱪᱷᱟ ᱚᱱᱟ ᱢᱟ ᱱᱟᱯᱟᱭ ᱠᱟᱛᱷᱟ,
ᱛᱟᱦᱚᱞᱮ ᱠᱷᱟᱱ ᱫᱚ ᱦᱟᱸᱜ ᱫᱚᱢᱮᱜᱮ ᱵᱷᱚᱡᱽ ᱡᱚᱢ ᱦᱩᱭ ᱠᱟᱱᱟ ᱵᱟᱨᱯᱮ ᱫᱤᱱ, ᱦᱮᱸ ᱟᱫᱚ ᱞᱟᱡ ᱠᱚ ᱵᱟᱹᱲᱤᱡ ᱪᱟᱵᱟ ᱞᱮᱱᱟ, ᱦᱮᱸ, ᱛᱟᱞᱦᱮ ᱠᱷᱟᱱ ᱫᱚ ᱦᱟᱸᱜ ᱨᱟᱱ ᱠᱚ ᱡᱚᱢ ᱵᱟᱲᱟ ᱠᱟᱛᱮᱜ ᱟᱹᱞᱤᱧ ᱦᱚᱸ ᱧᱤᱫᱟᱹ ᱠᱟᱛᱮ ᱦᱮᱸ ᱟᱞᱤᱧ ᱦᱚᱸ ᱦᱟᱱᱟ ᱵᱮᱲᱟ ᱫᱚ ᱵᱮᱥ ᱵᱟᱞᱤᱧ ᱛᱟᱦᱮᱸ ᱠᱟᱱᱟ᱾ ᱟᱨ ᱛᱟᱦᱚᱞᱮ ᱜᱚᱝᱠᱮ ᱦᱚᱸᱜᱚᱭ ᱦᱚᱞᱟ ᱫᱚ ᱪᱮᱫ ᱞᱮᱠᱟ ᱫᱟᱜ ᱡᱟᱹᱲᱤ ᱠᱚ ᱪᱮᱫ ᱞᱮᱠᱟ?
ᱜᱚᱝᱠᱮ ᱦᱚᱞᱟ ᱢᱟ ᱟᱹᱰᱤ ᱡᱟ. ᱣ ᱟᱹᱰᱤ ᱨᱟᱹᱜᱤ ᱛᱮ ᱫᱟᱜ ᱟᱠᱟᱫᱟᱭ᱾
ᱠᱷᱮᱛ ᱠᱚᱨᱮ ᱱᱚᱝᱠᱟ ᱫᱟᱜ ᱛᱚᱸᱵᱟᱣ ᱠᱟᱱᱟ ᱟᱨ ᱦᱟᱹᱠᱩ ᱱᱚᱝᱠᱟ ᱠᱚ ᱩᱸᱰᱩᱜ ᱟᱠᱟᱱᱟ ᱟᱞᱮᱭᱟᱜ ᱵᱟᱸᱫᱽ ᱠᱷᱚᱱ, ᱟᱫᱚ ᱪᱮᱫ ᱞᱤᱧ ᱢᱮᱛᱟᱵᱤᱱᱟ ᱜᱚᱝᱠᱮ ᱛᱮᱦᱤᱧ ᱫᱚ ᱦᱟᱹ ᱦᱟᱹᱠᱩ ᱧᱮᱞᱛᱮ ᱟᱨᱩᱪᱤᱜᱤ ᱞᱤᱧ ᱵᱩᱡᱽ ᱮᱫᱟ᱾
ᱦᱚᱸ ᱟᱹᱰᱤ ᱟᱹᱰᱤ ᱠᱚ ᱟᱲᱜᱳᱱ ᱠᱟᱱᱟ ᱥᱮ ᱪᱮᱫ ᱜᱚᱝᱠᱮ?
ᱦᱮᱸ ᱟᱫᱚ ᱩᱱᱫᱤᱱ ᱛᱚ ᱢᱤ ᱛᱟᱣ ᱢᱤᱫᱴᱩᱠᱩᱱ ᱡᱟᱭᱜᱟ ᱨᱮᱠᱚ ᱛᱟᱦᱮᱸ, ᱠᱟᱱᱟ ᱟᱫᱚ ᱦᱚᱞᱟ ᱫᱚ ᱫᱟᱜ ᱮ ᱧᱟᱢ ᱠᱟᱫᱟ ᱟᱹᱛᱤᱧ ᱵᱮᱲᱟ ᱡᱟᱭᱜᱟ ᱠᱚ ᱧᱟᱢ ᱮᱫᱟ᱾ ᱛᱟᱦᱚᱞᱮ ᱜᱚᱴᱟ ᱠᱷᱮᱛ ᱫᱚᱢᱮ ᱦᱚᱲ ᱠᱚ ᱦᱮᱡ ᱠᱟᱱᱟ ᱮᱴᱟᱜ ᱮᱴᱟᱜ ᱦᱟᱱᱟ ᱯᱟᱥᱟᱯᱟᱥᱤ ᱟᱹᱛᱩ ᱠᱚᱨᱮᱱ, ᱵᱚᱲᱚ ᱵᱚᱲᱚ ᱦᱟᱹᱠᱩ ᱠᱚ ᱳᱰᱳᱜ ᱠᱟᱱᱟ᱾
ᱦᱳᱭ ᱦᱳᱭ,
ᱦᱮᱸ ᱮᱱᱟᱱ ᱥᱮᱛᱟᱜ ᱯᱟᱭᱟᱨ ᱨᱮᱜᱮ ᱟᱹᱞᱤᱧ ᱵᱷᱚᱨᱛᱤᱞᱤᱧ ᱟᱠᱷᱨᱤᱧ ᱟᱠᱟᱫ ᱠᱚᱣᱟ᱾
ᱚ,
ᱳᱭ ᱯᱚᱧᱪᱟᱥ ᱵᱟᱦᱟᱱᱱᱚ ᱠᱮᱡᱤ ᱜᱟᱱ ᱠᱚ ᱦᱳᱭᱩᱜᱼᱟ,
ᱟᱪᱪᱷᱟ ᱟᱪᱪᱷᱟ, ᱟ ᱜᱚᱝᱠᱮ ᱛᱟᱦᱚᱞᱮ ᱩᱱᱠᱩ ᱫᱚ ᱪᱮᱫ ᱞᱮᱠᱟ ᱟᱵᱮᱱ ᱨᱮᱱ ᱪᱟᱥ ᱦᱟ. ᱠᱩ ᱜᱮ? ᱥᱮ ᱵᱟᱭᱨᱮ ᱠᱷᱚᱱ ᱠᱚ ᱦᱮᱡ ᱠᱟᱱᱟ? ᱯᱩᱠᱨᱤ ᱠᱚᱨᱮ ᱠᱷᱚᱱ,
ᱵᱟᱝ ᱜᱚᱝᱠᱮ ᱱᱚᱣᱟ ᱵᱟᱸᱫᱽ ᱫᱚ ᱟᱞᱮᱭᱟᱜ ᱡᱟᱦᱟᱸ ᱢᱮᱱᱟᱜᱼᱟ ᱚᱱᱟ ᱫᱚ ᱥᱳᱞᱳ ᱟᱱᱟ ᱵᱟᱸᱫᱽ ᱠᱟᱱ ᱛᱟᱞᱮᱭᱟ᱾ ᱟᱫᱚ ᱪᱤᱠᱟᱹᱣ ᱠᱟᱱᱟ ᱱᱚᱣᱟ ᱫᱚ ᱥᱳᱞᱳ ᱟᱱᱟ ᱵᱟᱱ ᱛᱚ ᱟᱫᱚ ᱫᱟᱜ ᱡᱚᱠᱷᱚᱱ ᱵᱚᱞᱚᱭ ᱱᱟ ᱵᱚᱞᱚᱜ ᱠᱟᱱ ᱵᱚᱞᱚᱜ ᱠᱟᱱᱟ ᱥᱮ ᱟᱫᱚ ᱦᱟᱹᱠᱩ ᱫᱚ ᱚᱱᱟ ᱫᱚ ᱩᱱᱠᱩ ᱫᱚ ᱩᱱᱠᱩᱣᱟᱜ ᱥᱤᱥᱴᱮᱢ ᱫᱚ ᱱᱚᱝᱠᱟ ᱠᱟᱱᱟ ᱡᱮ ᱩᱱᱠᱩ ᱫᱚ ᱢᱟᱱᱮ ᱡᱚᱠᱷᱚᱱ ᱫᱟᱜ ᱟᱬᱜᱚᱱᱟ ᱢᱟᱱᱮ ᱡᱟᱦᱟᱸ ᱥᱮᱫ ᱫᱟᱜ ᱟᱹᱛᱩᱜᱼᱟ ᱩᱱᱠᱩ ᱫᱚ ᱚᱱᱟ ᱵᱤᱯᱚᱨᱤᱛ ᱥᱮᱫ ᱠᱚ ᱪᱟᱞᱟᱜᱼᱟ
ᱟᱪᱪᱷᱟ ᱪᱟ ᱢᱟᱱᱮ
ᱫᱟᱜ ᱢᱟ ᱵᱚᱞᱚ ᱟᱠᱟᱱ ᱫᱚᱢᱮ ᱡᱚᱛᱚ ᱠᱚ ᱩᱰᱩᱠ ᱟᱠᱟᱱᱟ ᱟᱫᱚ ᱯᱩᱠᱷᱨᱤ ᱠᱚ ᱦᱮᱸ ᱨᱟᱠᱟᱵᱚᱜᱼᱟ ᱠᱚ ᱟᱨ ᱮ ᱮᱠᱮᱱ ᱡᱟᱦᱟᱸᱭ ᱜᱚᱡ ᱦᱟᱹᱠᱩ ᱩᱱᱠᱩ ᱜᱮ ᱚᱱᱟ ᱫᱟᱜ ᱞᱟᱛᱟᱨ ᱥᱮᱫ ᱫᱚᱠᱚ ᱟᱲᱜᱚᱱᱟ
ᱟᱪᱪᱷᱟ ᱪᱷᱟ ᱦᱩᱸ ᱜᱚᱝᱠᱮ ᱛᱟ ᱮᱜ ᱪᱤᱞᱤ ᱪᱤᱞᱤ ᱦᱟᱹᱠᱩ ᱢᱮᱱᱟᱜ ᱠᱚᱛᱟ ᱯᱮᱭᱟ ᱚᱸᱰᱮ ᱫᱚ
ᱱᱚᱰᱮ ᱫᱚ ᱢᱮᱱᱟᱜ ᱠᱚᱣᱟ ᱨᱩᱭ ᱢᱮᱱᱟᱜ ᱠᱚᱣᱟ ᱠᱟᱛᱞᱟ ᱢᱮᱲᱤᱠ ᱜᱮᱥᱠᱟᱯ ᱟᱨ ᱯᱩᱴᱷᱤ ᱰᱟ. ᱲᱠᱟᱹ ᱛᱚ ᱢᱮᱱᱟᱜ ᱠᱚᱜᱮᱭᱟ ᱤᱪᱟᱹᱜ ᱦᱟᱹᱠᱩ ᱢᱮᱱᱟᱜ ᱠᱚᱣᱟ ᱵᱚᱲᱚ ᱠᱚ ᱟᱨ ᱵᱳᱣᱟᱲ ᱢᱮᱱᱟᱜ ᱠᱚᱣᱟ ᱟᱨ ᱩᱝᱠᱩ ᱪᱤᱞᱤ ᱵᱤᱧ ᱞᱮᱠᱟᱱ ᱠᱚ ᱦᱟᱹᱠᱩ ᱡᱟᱦᱟᱸ ᱠᱚ ᱢᱮᱛᱟ ᱠᱚᱣᱟ ᱪᱤᱞᱤ ᱠᱚ ᱢᱮᱛᱟᱣ ᱠᱚᱣᱟ ᱜᱚᱝᱠᱮ ᱩᱱᱠᱩ ᱵᱟ. ᱜ ᱵᱟ. ᱵᱤ ᱫᱩᱲᱤ ᱵᱟ. ᱵᱤ ᱫᱩᱲᱤ
ᱟᱪᱪᱷᱟ ᱪᱷᱟ ᱦᱳᱭ ᱦᱳᱭ ᱦᱳᱭ
ᱦᱩᱸ
ᱛᱟᱦᱚᱞᱮ ᱠᱷᱟᱱ ᱫᱚ
ᱜᱚᱝᱠᱮ ᱟᱯᱮ ᱚᱱᱛᱮ ᱫᱚ ᱛᱟᱦᱚᱞᱮ ᱫᱟᱜ ᱫᱚ ᱪᱮᱫ ᱞᱮᱠᱟ
ᱟᱞᱮ ᱱᱚᱛᱮ ᱜᱚᱝᱠᱮ ᱟᱢᱫᱟ ᱜᱮᱭ ᱫᱟᱜ ᱠᱟᱫᱟᱭ ᱦᱟᱸᱜ ᱛᱚᱵᱮ ᱦᱟᱸᱜ ᱯᱩᱠᱷᱨᱤ ᱠᱚᱫᱚ ᱦᱟᱸᱜ ᱵᱟᱝ ᱯᱮᱨᱮᱡ ᱠᱟᱱᱟ ᱦᱮᱸ ᱠᱷᱮᱛ ᱠᱚᱨᱮ ᱦᱟᱜ ᱫᱚᱢᱮ ᱫᱟᱜ ᱛᱚᱵᱷᱟᱣ ᱠᱟᱱᱟ ᱟᱫᱚ ᱦᱚᱜᱼᱚᱭ ᱚᱱᱟᱜᱮ ᱦᱟᱸᱜ ᱤᱭᱟᱹ ᱤᱛᱟᱹ ᱠᱚ ᱦᱟᱸᱜ ᱦᱟᱨᱟᱣ ᱠᱟᱱᱟ ᱦᱮᱸ ᱟᱫᱚ ᱚᱱᱟᱜᱮ ᱚᱱᱟᱜᱮ ᱞᱟᱹᱭ ᱠᱟᱱᱟ ᱠᱷᱮᱛ ᱠᱚᱫᱚ ᱦᱟᱸᱜ ᱞᱚᱥᱚᱫ ᱦᱩᱭᱩᱜᱼᱟ ᱡᱟᱵᱚᱴ ᱠᱟᱛᱮᱜ ᱫᱚᱦᱚ ᱠᱟᱜ ᱦᱩᱭᱩᱜᱼᱟ ᱦᱮᱸ ᱟᱫᱚ ᱦᱟᱸᱜ ᱪᱟᱥ ᱠᱟᱹᱢᱤ ᱮᱦᱚᱵ ᱞᱮᱠᱮ ᱦᱟᱸᱜ ᱞᱟᱹᱭ ᱦᱩᱭᱩᱜ ᱠᱟᱱᱟ ᱦᱮᱸ ᱛᱟᱦᱚᱞᱮ ᱟᱯᱮ ᱚᱱᱛᱮ ᱫᱚ ᱜᱚᱝᱠᱮ ᱪᱮᱫ ᱞᱮᱠᱟ ᱪᱟᱥ ᱠᱟᱹᱢᱤ ᱫᱚ ᱦᱟᱸᱜ ᱛᱤᱱᱟᱹᱜ ᱥᱟᱺᱜᱤᱧ ᱛᱤᱥ ᱠᱚᱛᱮ ᱯᱮ ᱮᱛᱚᱦᱚᱵᱟ
ᱪᱟᱥ ᱠᱟᱹᱢᱤ ᱫᱚ ᱜᱚᱝᱠᱮ ᱟᱹᱰᱤ ᱥᱩᱨ ᱨᱮ ᱦᱮᱡ ᱟᱠᱟᱱᱟ ᱱᱤᱛᱚᱜ ᱫᱚ
ᱦᱳᱭ ᱦᱳᱭ ᱦᱳᱭ
ᱱᱤᱛᱚᱜ ᱫᱚ ᱟᱹᱰᱤ ᱥᱳᱨ ᱨᱮ ᱦᱮᱡ ᱟᱠᱟᱱᱟ ᱠᱷᱮᱛ ᱠᱚ ᱥᱟᱯᱷᱟ ᱪᱟᱞᱟᱜ ᱠᱟᱱᱟ ᱟᱲᱮ ᱠᱚ ᱢᱤᱫ ᱫᱷᱟᱨᱮ ᱠᱷᱚᱱ ᱞᱟᱜ ᱦᱩᱭᱩᱜ ᱠᱟᱱᱟ ᱟᱫᱚ ᱴᱟᱠᱴᱟᱨ ᱧᱟᱢ ᱨᱮᱱᱟᱜ ᱚᱯᱮᱠᱷᱟ ᱴᱨᱟᱠᱴᱟᱨ ᱧᱟᱢ ᱞᱮᱠᱷᱟᱱ ᱜᱮᱞᱮ ᱥᱤ ᱞᱟᱹᱦᱩᱫᱟ ᱟᱫᱚ ᱵᱟᱞᱮ ᱵᱟᱛᱟᱣ ᱫᱟ ᱜᱚᱝᱠᱮ ᱱᱮᱥ ᱫᱚ ᱡᱟᱦᱟᱸ ᱞᱮᱠᱟ ᱠᱟᱛᱮᱫ ᱪᱟᱥ ᱛᱮᱫ ᱫᱚ ᱞᱮ ᱨᱟᱠᱟᱵ ᱜᱤᱲᱤ ᱠᱟᱜᱼᱟ
ᱛᱮ ᱜᱮ ᱫᱟᱜ ᱚᱱᱠᱟ ᱞᱮᱠᱟ ᱢᱟ ᱵᱟᱹᱱᱩᱜᱼᱟ ᱱᱮᱥ ᱫᱚ
ᱦᱩᱸ ᱦᱩᱸ ᱦᱩᱸ
ᱜᱚᱝᱠᱮ ᱟᱯᱮ ᱚᱱᱛᱮ ᱪᱟᱥ ᱠᱚᱫᱚ ᱞᱟᱜᱟᱣ ᱠᱟᱱᱟ ᱥᱮ ᱵᱟᱝ
ᱟᱞᱮ ᱱᱚᱛᱮ ᱦᱚᱸ ᱜᱚᱝᱠᱮᱜ ᱦᱚᱭ ᱦᱚᱞᱟ ᱱᱟᱜ ᱡᱟᱹᱲᱤ ᱛᱮ ᱜᱮ ᱦᱟᱸᱜ ᱠᱷᱮᱛ ᱠᱚ ᱫᱚ ᱛᱚᱢᱵᱷᱟᱣ ᱟᱠᱟᱱᱟ ᱦᱮᱸ ᱛᱚᱵᱮ ᱦᱟᱸᱜ ᱡᱮ ᱨᱚᱠᱚᱢ ᱱᱤᱛᱚᱜ ᱢᱚᱱᱮ ᱦᱩᱭᱩᱜ ᱠᱟᱱᱟ ᱱᱚᱣᱟ ᱱᱚᱣᱟ ᱡᱟᱹᱲᱤ ᱛᱮ ᱜᱮ ᱦᱟᱸᱜ ᱟᱫᱚ ᱡᱚᱛᱚ ᱡᱚᱛᱚ ᱦᱚᱲ ᱠᱚ ᱮᱛᱚᱦᱚᱵᱟ ᱱᱤᱛᱚᱜ ᱢᱟ ᱤᱛᱟᱹ ᱢᱟ ᱡᱚᱛᱚ ᱦᱚᱲᱟᱜ ᱜᱮ ᱚᱱᱠᱟ ᱦᱟᱸᱜ ᱦᱟᱨᱟᱣ ᱟᱠᱟᱱ ᱛᱟᱠᱚᱣᱟ ᱟᱨ ᱵᱟᱨ ᱫᱤᱱ ᱛᱟᱦᱮᱸ ᱞᱮᱱ ᱠᱷᱟᱱ ᱜᱮ ᱦᱟᱸᱜ ᱠᱮᱴᱮᱡᱚᱜᱼᱟ ᱟᱨ ᱵᱟᱝ ᱠᱮᱴᱮᱡ ᱠᱷᱟᱹᱛᱤᱨ ᱛᱮ ᱦᱟᱸᱜ ᱚᱠᱚᱭ ᱜᱮ ᱟᱹᱣᱨᱤ ᱠᱚ ᱮᱛᱚᱦᱚᱵᱟ ᱱᱤᱛᱚᱜ ᱦᱚᱸ ᱦᱩᱸ ᱟᱫᱚ ᱦᱟᱸᱜ ᱢᱤᱫ ᱵᱟᱨ ᱦᱚᱲ ᱢᱚᱱᱮ ᱦᱩᱭᱩᱜ ᱠᱟᱱᱟ ᱟᱹᱞᱤᱧ ᱜᱮ ᱦᱟᱸᱜ ᱯᱩᱭᱞᱩ ᱫᱚ ᱞᱤᱧ ᱮᱛᱚᱦᱚᱵᱟ ᱦᱟᱸᱜ ᱦᱮᱸ ᱟᱹᱞᱤᱧᱟᱜ ᱫᱚ ᱦᱟᱸᱜ ᱠᱟᱹᱴᱤᱡ ᱦᱩᱭ ᱠᱟᱱᱟ ᱟᱫᱚ ᱚᱱᱟ ᱜᱮ ᱱᱚᱜᱼᱚᱭ ᱦᱟᱸᱜ ᱞᱟᱹᱭ ᱦᱩᱭᱩᱜ ᱠᱟᱱᱟ ᱦᱟᱸᱜ ᱛᱮᱦᱮᱧ ᱟᱜ ᱠᱟᱹᱴᱤᱡ ᱞᱚᱥᱚᱫ ᱠᱟᱜ ᱦᱩᱭᱩᱜᱼᱟ ᱦᱮᱸ ᱟᱫᱚ ᱰᱟᱹᱝᱨᱤ ᱠᱚ ᱫᱚ ᱵᱟᱹᱱᱩᱜ ᱠᱚᱣᱟ ᱛᱚ ᱩᱨᱤᱡ ᱠᱚ ᱫᱚ ᱵᱟᱹᱱᱩᱜ ᱠᱚᱣᱟ ᱛᱟᱦᱚᱞᱮ ᱚᱱᱟ ᱴᱨᱮᱠᱴᱚᱨ ᱛᱮ ᱜᱮ ᱦᱩᱸ
ᱜᱚᱝᱠᱮ ᱛᱟᱦᱚᱞᱮ ᱞᱤᱧ ᱞᱟᱹᱭ ᱮᱫᱟ ᱟᱹᱵᱤᱱᱟᱜ ᱪᱟᱥ ᱫᱚ ᱛᱤᱱᱟᱹᱜ ᱜᱟᱱ ᱢᱮᱱᱟᱜ ᱛᱟᱹᱵᱤᱱᱟ?
ᱪᱟᱥ ᱫᱚ ᱢᱮᱱᱟᱜ ᱛᱟᱹᱞᱤᱧᱟ ᱜᱚᱝᱠᱮ ᱟᱹᱞᱤᱧ ᱫᱚ ᱦᱟᱸᱜ ᱟᱢᱫᱟ ᱩᱛᱟᱹᱨ ᱜᱮ ᱢᱮᱱᱟᱜ ᱟᱠᱟᱫᱟ ᱦᱟᱥᱟ ᱠᱚ ᱫᱚ ᱦᱮᱸ ᱮᱸ ᱢᱮᱱᱟᱜ ᱟᱠᱟᱫ ᱛᱟᱹᱞᱤᱧᱟ ᱯᱚᱱᱨᱚ ᱵᱤᱜᱷᱟᱹ ᱜᱟᱱ ᱦᱮᱸ ᱟᱨ ᱛᱟᱞᱦᱮ ᱢᱤᱫ ᱱᱤᱛᱚᱜ ᱠᱷᱚᱱ ᱦᱟᱸᱜ ᱡᱩᱫᱤ ᱵᱟᱝ ᱞᱤᱧ ᱮᱛᱚᱦᱚᱵᱟ ᱛᱟᱦᱚᱞᱮ ᱦᱟᱸᱜ ᱫᱚ ᱯᱩᱨᱟᱹᱣ ᱛᱮ ᱥᱚᱢᱚᱥᱥᱟᱜ ᱟᱹᱞᱤᱧ ᱢᱟᱱᱮ ᱱᱚᱝᱠᱟ ᱮᱴᱠᱮᱴᱚᱲᱮ ᱨᱮ ᱞᱤᱧ ᱯᱟᱲᱟᱜᱼᱟ ᱯᱚᱨᱮ ᱦᱟᱸᱜ ᱦᱚᱲ ᱵᱟᱹᱞᱤᱧ ᱧᱟᱢ ᱠᱚᱣᱟ ᱚᱱᱠᱟ ᱦᱮᱸ
ᱦᱩᱸ ᱦᱩᱸ ᱦᱩᱸ
ᱟᱻ ᱯᱚᱨᱮ ᱟᱨᱟᱢᱵᱚ ᱞᱮᱠᱷᱟᱱ ᱟᱨᱚ ᱫᱚᱢᱮ ᱞᱤᱧ ᱛᱟᱭᱚᱢᱚᱜᱼᱟ ᱟᱨ ᱦᱟᱸᱜ ᱚᱲᱟᱜ ᱦᱚᱲ ᱛᱮ ᱫᱚ ᱦᱟᱸᱜ ᱩᱱᱟᱹᱜ ᱜᱟᱱ ᱨᱚᱦᱚᱭ ᱫᱚ ᱥᱚᱢᱵᱷᱚᱵᱽ ᱵᱟᱝ ᱠᱟᱱᱟ
ᱦᱩᱸ
ᱚᱱᱟ ᱛᱮᱜᱮ ᱞᱤᱧ ᱞᱟᱹᱭ ᱮᱫᱟ ᱞᱟᱦᱟ ᱠᱷᱚᱱ ᱜᱮ ᱞᱤᱧ ᱮᱛᱚᱦᱚᱵᱟ ᱛᱟᱞᱦᱮ ᱞᱟᱦᱟ ᱠᱷᱚᱱ ᱮᱛᱚᱦᱚᱵ ᱞᱮᱠᱷᱟᱱ ᱦᱟᱸᱜ ᱢᱚᱴᱟ-ᱢᱩᱴᱤ ᱦᱟᱸᱜ ᱛᱟᱞᱟ ᱢᱟᱞᱟ ᱛᱮ ᱜᱮ ᱦᱟᱸᱜ ᱞᱤᱧ ᱢᱩᱪᱟᱹᱫᱟ ᱦᱮᱸ ᱟᱹᱵᱤᱱᱟᱜ ᱫᱚ ᱛᱟᱞᱦᱮ ᱜᱚᱝᱠᱮ ᱛᱤᱱᱟᱹᱜ ᱜᱟᱱ ᱢᱮᱱᱟᱜ ᱛᱟᱹᱵᱤᱱᱟ ᱚᱱᱠᱟ ᱦᱟᱥᱟ ᱫᱷᱩᱲᱤ ᱠᱚ
ᱜᱚᱝᱠᱮ ᱱᱚᱸᱰᱮ ᱫᱚ ᱟᱹᱞᱤᱧ ᱫᱚ ᱯᱟᱹᱦᱤᱞ ᱫᱚ ᱫᱟᱹᱫᱩ ᱦᱚᱲ ᱫᱚ ᱡᱚᱢᱤᱫᱟᱨᱮ ᱛᱟᱦᱮᱸ ᱠᱟᱱᱟ ᱟᱫᱚ ᱫᱟᱹᱫᱩ ᱢᱟ ᱵᱟᱹᱱᱩᱜ ᱮᱭᱟ ᱟᱫᱚ ᱱᱚᱸᱰᱮ ᱫᱚ ᱜᱚᱢᱠᱮ ᱟᱹᱞᱤᱧᱟᱜ ᱡᱟᱦᱟᱸ ᱚᱱᱟ ᱵᱟᱹᱭᱦᱟᱹᱲ ᱫᱚ ᱚᱫᱫᱷᱮᱠᱴᱟ ᱜᱮ ᱟᱹᱞᱤᱧᱟᱜ ᱜᱮ ᱢᱮᱱᱟᱜᱼᱟ ᱟᱫᱚ ᱱᱤᱭᱟᱹ ᱫᱷᱟᱣ ᱫᱚᱞᱤᱧ ᱢᱚᱱᱮ ᱮᱫᱟ ᱩᱱᱟᱹᱜ ᱰᱷᱮᱨ ᱫᱚ ᱵᱟᱹᱞᱤᱧ ᱪᱟᱥᱟ ᱫᱟᱜ ᱨᱮᱱᱟᱜ ᱟᱠᱟᱞ ᱢᱮᱱᱟᱜᱼᱟ ᱟᱨ ᱠᱟᱹᱢᱤ ᱦᱚᱲ ᱠᱚ ᱦᱚᱸ ᱵᱟᱝ ᱠᱚ ᱧᱟᱢᱚᱜ ᱠᱟᱱᱟ
ᱦᱚᱭ ᱦᱚᱭ
ᱟᱨ ᱴᱨᱟᱠᱴᱟᱨ ᱠᱚ ᱦᱚᱸ ᱡᱟᱦᱟᱸ ᱟᱹᱞᱤᱧᱟᱜ ᱢᱮᱱᱟᱜᱼᱟ ᱢᱤᱫᱴᱟᱹᱝ ᱢᱟ ᱵᱟᱹᱲᱤᱡ ᱟᱠᱟᱱ ᱛᱟᱹᱞᱤᱧ ᱰᱟᱭᱵᱷᱟᱨ ᱦᱚᱸᱭ ᱫᱟᱹᱲ ᱟᱠᱟᱫᱟ ᱟᱠᱚ ᱫᱤᱥᱚᱢ ᱢᱟ ᱵᱤᱦᱟᱨ ᱨᱮᱱ ᱦᱚᱲ ᱠᱟᱱᱟ ᱠᱚ
ᱟᱪᱪᱷᱟ ᱟᱪᱪᱷᱟ
ᱛᱟᱞᱦᱮ ᱟᱫᱚ ᱱᱮᱥ ᱫᱚ ᱱᱟᱦᱟᱜ ᱩᱱᱤ ᱰᱟᱭᱵᱷᱟᱨ ᱠᱚᱲᱟ ᱴᱟᱜ ᱦᱚᱸ ᱵᱟᱭ ᱨᱩᱣᱟᱹᱲ ᱞᱮᱱ ᱠᱷᱟᱱ ᱱᱟᱦᱟᱜ ᱪᱟᱥ ᱫᱚ ᱵᱟᱹᱞᱤᱧ ᱟᱨᱚᱢᱵᱷᱚ ᱫᱟᱲᱮᱜ ᱠᱟᱱᱟ
ᱦᱳᱭ ᱦᱳᱭ ᱦᱳᱭ
ᱮᱸ
ᱦᱩᱸᱻ ᱛᱟᱞᱦᱮ ᱱᱤᱛᱚᱜ ᱫᱚ ᱦᱟᱸᱜ ᱱᱚᱝᱠᱟ ᱮᱴᱠᱮᱴᱚᱲᱮ ᱨᱮ ᱵᱮᱱ ᱯᱟᱲᱟᱣ ᱟᱠᱟᱱᱟ ᱵᱟᱝ
ᱦᱮᱸ ᱦᱮᱸ ᱦᱮᱸ ᱦᱮᱸ
ᱟᱪᱪᱷᱟ ᱟᱪᱪᱷᱟ ᱟᱨ ᱜᱚᱝᱠᱮ ᱛᱟᱞᱦᱮᱻ ᱟᱨ ᱚᱲᱟᱜ ᱨᱮ ᱫᱚ ᱚᱱᱠᱟ ᱩᱨᱤᱡ ᱠᱚ ᱫᱚ ᱵᱟᱹᱱᱩᱜ ᱠᱚᱣᱟ ᱡᱤᱵᱽᱼᱡᱤᱭᱟᱹᱞᱤ ᱠᱚ ᱟᱹᱥᱩᱞ ᱠᱚ ᱚᱱᱠᱟᱱ ᱠᱚ ᱡᱟᱦᱟᱸᱭ ᱛᱮ ᱪᱟᱥ ᱠᱟᱹᱢᱤ ᱠᱚ ᱠᱟᱹᱴᱤᱡ ᱮᱛᱚᱦᱚᱵ ᱜᱟᱱᱚᱜᱼᱟ
ᱦᱮᱸ ᱟᱹᱞᱤᱧ ᱡᱟᱦᱟᱸ ᱢᱤᱫᱴᱟᱝ ᱵᱩᱰᱤᱷᱤ ᱦᱚᱲ ᱢᱮᱱᱟᱭ ᱛᱟᱹᱟᱞᱤᱧᱟ ᱜᱚᱲᱚᱢ ᱵᱩᱰᱷᱤ ᱟᱨᱠᱤ,
ᱦᱳᱭ ᱾
ᱩᱱᱤ ᱛᱚᱣᱟ ᱠᱚ ᱧᱩ ᱵᱟᱲᱟ ᱞᱟᱹᱜᱤᱫ ᱵᱟᱨᱭᱟ ᱜᱟᱹᱭ ᱢᱮᱱᱟᱜ ᱠᱤᱱᱟᱹ ᱵᱚᱲᱚ ᱡᱟᱹᱨᱥᱤ ᱜᱟᱹᱭ ᱟᱫᱚ, ᱩᱱᱠᱤᱱᱟᱜ ᱜᱮ
ᱟᱪᱪᱷᱟ ᱟᱪᱪᱷᱟ ᱟᱨ ᱚᱱᱠᱟ ᱠᱟᱰᱟ ᱠᱟᱰᱟ ᱠᱚᱫᱚ ᱵᱟᱹᱱᱩᱜ ᱠᱚᱣᱟ ᱵᱟᱝ?
ᱠᱟᱰᱟ ᱫᱚ ᱯᱟᱹᱦᱤᱞ ᱠᱚ ᱛᱟᱦᱮᱸ ᱠᱟᱱᱟ ᱜᱚᱢᱠᱮ ᱯᱟᱞᱯᱟᱞ ᱟᱫᱚ ᱦᱸ ᱟᱹᱠᱷᱨᱤᱧ ᱪᱟᱵᱟ ᱟᱠᱟᱫ ᱠᱚᱣᱟᱞᱤᱧ᱾ ᱵᱟᱹᱱᱩᱜ ᱠᱚᱣᱟ, ᱟᱫᱚ ᱟᱛᱤᱧ ᱡᱟᱭᱜᱟ ᱠᱚᱦᱚ ᱱᱚᱛᱮ ᱫᱚ ᱪᱟᱵᱟᱭᱮᱱᱟ ᱵᱤᱨ ᱵᱤᱨ ᱵᱩᱨᱩ ᱠᱚ ᱩᱡᱟᱹᱲ ᱮᱱᱟ ᱦᱮᱸ ᱫᱟᱨᱮ ᱱᱟᱹᱲᱤ ᱠᱚ ᱥᱟᱜᱮᱱ ᱮᱱᱟ, ᱪᱮᱬᱮ ᱠᱚᱦᱚᱸ ᱠᱚ ᱨᱟᱜ ᱵᱟᱲᱟᱭᱮᱫᱟ᱾
ᱦᱮᱸ ᱦᱩᱸ ᱟᱨ ᱱᱤᱛᱚᱜ ᱫᱚ ᱦᱩᱭᱩᱜ ᱠᱟᱱᱟ ᱜᱚᱝᱠᱮ ᱚᱱᱮ ᱚᱱᱠᱟ ᱜᱩ ᱯᱤ ᱦᱚᱲ ᱵᱟᱝᱠᱚ ᱧᱟᱢᱚᱜ ᱠᱟᱱᱟ ᱛᱚ, ᱫᱴᱟᱜ ᱟᱠᱚ ᱪᱟᱞᱟᱜᱼᱟᱭ ᱩᱱᱠᱩ ᱛᱚ ᱟᱨ ᱚᱲᱟᱜ ᱨᱮ ᱛᱚᱞ ᱞᱮᱠᱷᱟᱱ ᱛᱚ ᱵᱟᱝᱠᱚ ᱛᱟᱦᱮᱸ ᱫᱟᱲᱮᱭᱟᱜᱼᱟ ᱩᱱᱠᱩ ᱛᱚ ᱢᱟᱨᱟᱦᱟᱜ ᱤᱫᱤᱠᱚ ᱞᱟᱜᱟᱜᱼᱟ ᱥᱮ᱾
ᱦᱮᱸ ᱟᱨ ᱱᱤᱛᱚᱜ ᱛᱚ ᱟᱵᱚ ᱦᱚᱲ ᱦᱚᱸ ᱚᱱᱠᱟ ᱞᱮᱠᱟ ᱫᱚ ᱥᱮᱫᱟᱭ ᱞᱮᱠᱟ ᱫᱚ ᱵᱟᱝᱵᱚᱱ ᱤᱭᱟᱹ ᱫᱟᱲᱮᱜ ᱠᱟᱱᱟ ᱢᱟᱫᱟᱜ ᱫᱚ ᱵᱟᱵᱚᱱ ᱥᱮᱱ ᱫᱟᱲᱮᱭᱟᱜ ᱠᱟᱱᱟ᱾ ᱚᱱᱟ ᱥᱤᱛᱩᱝ ᱠᱚᱦᱚᱸ ᱵᱟᱵᱚᱱ ᱥᱟᱦᱟᱣ ᱮᱫᱟ᱾
ᱡᱟᱹᱯᱩᱫ ᱠᱚᱦᱚᱸ ᱵᱟᱵᱚᱱ ᱟᱪᱪᱷᱟ ᱟᱞᱮ ᱦᱚᱸ ᱜᱚᱝᱠᱮ ᱚᱱᱟ ᱦᱚᱛᱮᱡ ᱛᱮᱜᱮ ᱵᱟᱝᱞᱮ ᱫᱚᱦᱚ ᱟᱠᱟᱫ ᱠᱚᱣᱟ᱾ ᱠᱟᱰᱟ ᱠᱚᱫᱚ ᱟᱞᱮ ᱨᱮᱱᱦᱚ ᱥᱮᱫᱟᱭ ᱠᱚ ᱛᱟᱦᱮᱸ ᱠᱟᱱᱟ ᱟᱹᱣᱨᱤ ᱜᱮ ᱠᱚ ᱛᱟᱦᱮᱸ ᱠᱟᱱᱟ, ᱟᱫᱚ ᱱᱤᱛᱚᱜ ᱢᱤᱫᱴᱮᱱ ᱜᱟᱹᱭ ᱢᱮᱱᱟᱜ ᱟᱠᱟᱫᱮᱭᱟ᱾ ᱢᱤᱦᱩ ᱢᱮᱱᱟᱜ ᱟᱠᱟᱫᱮᱭᱟ ᱛᱚᱣᱟ ᱧᱩ ᱞᱟᱹᱜᱤᱫ ᱞᱮ ᱫᱚᱦᱚ ᱟᱠᱟᱫᱮᱭᱟ᱾
ᱟᱪᱪᱷᱟ ᱪᱷᱟ ᱪᱷᱟ ᱜᱚᱝᱠᱮ ᱛᱟᱦᱚᱞᱮ ᱥᱚᱵᱡᱤ ᱠᱚᱫᱚ ᱵᱤᱱ ᱪᱟᱥ ᱵᱟᱲᱟᱭᱟ ᱥᱮ ᱵᱟᱝ?
ᱦᱚᱭ ᱜᱚᱝᱠᱮ ᱥᱚᱵᱡᱤ ᱥᱚᱵᱡᱤᱞᱤᱧ ᱪᱟᱥᱟ ᱱᱚᱜ ᱚᱭ ᱦᱟᱸᱜ ᱟᱹᱞᱤᱧ ᱤᱛᱟᱹ ᱞᱤᱧ ᱟᱹᱜᱩ ᱟᱠᱟᱫᱟ᱾ ᱠᱚᱸᱰᱷᱟ ᱤᱛᱟᱹ ᱞᱤᱧ ᱟᱹᱜᱩ ᱟᱠᱟᱫᱟ ᱚᱱᱟᱞᱤᱧ ᱨᱚᱦᱚᱭ ᱞᱟᱹᱜᱤᱫ ᱥᱚᱥᱟᱞᱤᱧ ᱨᱚᱦᱚᱭ ᱞᱟᱹᱜᱤᱫ ᱡᱷᱤᱸᱜᱟᱹ ᱠᱚᱦᱚᱸ ᱡᱚᱛᱚ ᱜᱮ ᱟᱹᱜᱩ ᱦᱩᱭ ᱟᱠᱟᱱᱟ᱾
ᱦᱮᱸ ᱚᱱᱟ ᱥᱟᱶᱛᱮ ᱦᱚᱸᱜ ᱟᱭᱟᱜ ᱡᱚᱸᱰᱨᱟ ᱮᱨ ᱦᱩᱭ ᱟᱠᱟᱱᱟ᱾ ᱦᱚᱭᱛᱚ ᱦᱮᱸ᱾ ᱟᱫᱚ ᱚᱱᱟ ᱜᱮ ᱜᱚᱝᱠᱮ ᱪᱮᱫ ᱵᱮᱱ ᱞᱟᱹᱭᱟ ᱡᱚᱱᱰᱨᱟ ᱛᱚ ᱦᱟᱸᱜ ᱱᱚᱜᱼᱚᱭ ᱯᱚᱴ ᱯᱚᱴᱮᱜ ᱠᱟᱱᱟ ᱦᱮᱸ ᱚᱭ ᱯᱚᱴᱮᱣ ᱟᱠᱟᱱᱟ, ᱟᱨ ᱱᱩᱠᱩ ᱢᱤᱨᱩ ᱪᱮᱬᱮ ᱟᱨ ᱛᱩᱲ ᱜᱩᱰᱩ ᱮᱛᱚ ᱠᱚ ᱠᱟᱱᱟ ᱥᱮ ᱮᱠᱫᱚᱢ ᱫᱟᱨᱮ ᱠᱚ ᱮᱠᱫᱚᱢ ᱞᱟᱛᱟᱨ ᱠᱷᱚᱱ ᱠᱚ ᱜᱮᱨᱫᱟ ᱮᱠᱫᱚᱢ᱾
ᱟᱞᱮ ᱱᱚᱰᱮ ᱦᱚᱸ ᱢᱤᱫᱴᱟᱱ ᱜᱟᱛᱮ ᱠᱚᱲᱟᱭ ᱨᱚᱦᱚᱭ ᱠᱟᱫᱟᱭ ᱛᱚ ᱩᱱᱤᱦᱚᱸ ᱚ ᱡᱚ ᱵᱷᱟᱞᱮ ᱜᱮ ᱡᱟᱹᱞᱤ ᱞᱮᱱᱛᱟᱭᱟ ᱟᱫᱚᱞᱤᱧ ᱧᱮᱞ ᱮᱫᱟ ᱩᱱᱠᱩ ᱛᱩᱲᱜᱩᱰᱩ ᱠᱚ ᱮᱠᱫᱚᱢ ᱫᱚᱢᱮ ᱠᱚ ᱚᱛ ᱛᱟᱪᱟᱨ᱾ ᱟᱨ ᱛᱩᱲᱜᱩᱰᱩ ᱟᱨ ᱩᱱᱠᱩ ᱥᱩᱠᱨᱤ ᱠᱚ ᱩᱴᱟᱹᱭᱮᱫᱟ ᱫᱟᱨᱮ ᱥᱚᱢᱮᱫ᱾
ᱟᱪᱪᱷᱟ ᱪᱷᱟ ᱦᱚᱭ ᱦᱚᱭ ᱱᱤᱭᱟᱹ ᱟᱨ ᱱᱚᱜᱼᱚᱭ ᱫᱟᱜ ᱥᱮᱨᱢᱟ ᱡᱟᱹᱲᱤ ᱛᱮᱦᱟᱸᱜ ᱦᱟᱥᱟ ᱠᱚᱫᱚ ᱞᱚᱦᱚᱫ ᱟᱠᱟᱱᱟ ᱥᱮ ᱱᱤᱛᱚᱜ ᱫᱚ ᱥᱩᱠᱨᱤᱣᱟᱜ ᱟᱨᱚ ᱵᱷᱟᱹᱞᱤ ᱡᱩᱛᱩᱜ ᱠᱟᱱ ᱛᱟᱠᱚ ᱩᱴᱟᱹ᱾
ᱦᱮᱸ ᱩᱱᱠᱩ ᱟᱨ ᱵᱟᱷᱟᱞᱮ ᱡᱩᱛᱩᱜ ᱠᱟᱱᱟ ᱨᱟᱹᱥᱠᱟᱹ ᱠᱚ ᱧᱟᱢ ᱠᱟᱫᱟ ᱟᱨ ᱚᱱᱟ ᱡᱚᱸᱰᱨᱟ ᱨᱮᱱᱟᱜ ᱨᱦᱮᱫ ᱛᱚ ᱟᱹᱰᱤ ᱪᱮᱨᱦᱟ ᱯᱩᱲ ᱯᱩᱲ ᱜᱮ ᱞᱟᱹᱵᱤᱫ ᱜᱮ᱾
ᱦᱚᱭ ᱦᱚᱭ ᱦᱚᱭ᱾
ᱛᱚᱜᱚᱡ ᱜᱩᱸᱰᱟᱹ ᱠᱟᱛᱮᱫ ᱠᱚ ᱡᱚᱢ ᱮᱫᱟ᱾
ᱦᱚᱭ ᱦᱚ ᱦᱚᱭ᱾
ᱟᱫᱚ ᱟᱞᱮ ᱱᱚᱰᱮ ᱫᱚ ᱦᱟᱸᱜ ᱜᱚᱝᱠᱮ ᱠᱮ ᱚᱱᱠᱟ ᱞᱮᱠᱟ ᱦᱟᱸᱜ ᱥᱩᱠᱨᱤ ᱫᱚ ᱱᱤᱛᱚᱜ ᱫᱚ ᱵᱟᱹᱱᱩᱜ ᱠᱚᱛᱮ ᱦᱮᱸ ᱛᱟᱦᱚᱞᱮ ᱱᱩᱠᱩ ᱛᱩᱲ, ᱜᱩᱰᱩ ᱟᱨ ᱪᱮᱬᱮ ᱠᱷᱟᱹᱛᱤᱨ ᱜᱮ ᱦᱟᱸᱜ ᱟᱹᱰᱤ ᱮᱴᱠᱮᱴᱚᱬᱮ ᱨᱮ ᱯᱟᱲᱟᱣ ᱦᱩᱭ ᱠᱟᱱᱟ ᱢᱟᱱᱮ ᱪᱮᱫᱠᱟ ᱠᱟᱛᱮᱜ ᱡᱮ ᱱᱩᱠᱩ ᱞᱟᱜᱟ ᱠᱚ ᱦᱩᱭᱩᱜᱼᱟ ᱦᱮᱸ᱾ ᱟᱨ ᱢᱤᱫ ᱫᱷᱟᱣ ᱠᱟᱛᱮ ᱢᱚᱱᱮ ᱦᱩᱭᱩᱜ ᱠᱟᱱᱟ ᱜᱚᱝᱠᱮ ᱢᱟᱱᱮ ᱱᱩᱠᱩ ᱦᱚᱸ ᱪᱮᱫ ᱮᱢ ᱢᱮᱛᱟ ᱠᱚᱣᱟ ᱯᱨᱚᱠᱤᱛᱤᱨ ᱨᱮᱱ ᱡᱤᱭᱟᱹᱞᱤ ᱛᱚ᱾
ᱦᱮᱸ ᱦᱮᱸ ᱩᱱᱠᱩᱣᱟᱜᱛᱚ ᱠᱟᱹᱴᱤᱡ ᱚᱫᱷᱤᱠᱟᱨ ᱢᱮᱱᱟᱜ-ᱟ ᱡᱮ ᱠᱟᱹᱴᱤᱡ ᱞᱮ ᱡᱚᱢ ᱟᱲᱜᱚᱣᱟᱜ ᱜᱮ᱾
ᱦᱳᱭ ᱦᱳᱭ ᱦᱳᱭ ᱩᱱᱠᱩ ᱦᱚᱸ ᱛᱚ ᱚᱠᱟ ᱨᱮᱠᱚ ᱧᱟᱢᱟ ᱱᱮ ᱦᱚᱲ ᱵᱟᱵᱚᱱ ᱚᱱᱟ ᱠᱚ ᱵᱟᱵᱚᱱ ᱨᱚᱦᱚᱭ ᱞᱮᱠᱷᱟᱱ ᱮᱠᱷᱟᱱ ᱛᱚ ᱦᱟᱸᱜ ᱟᱨ ᱡᱚᱸᱱᱰᱨᱟ ᱠᱚᱫᱚ ᱦᱟᱸᱜ ᱨᱟᱡ ᱛᱚ ᱵᱟᱝ ᱦᱩᱭᱩᱜ ᱟᱛᱚ ᱚᱱᱟ ᱠᱚᱫᱚ
ᱦᱮᱸ ᱟᱫᱚ ᱢᱤᱫᱴᱟᱝ ᱢᱤᱫᱴᱟᱝ ᱠᱚ ᱡᱚᱢᱟᱜ ᱠᱷᱟᱱ ᱵᱷᱟᱜᱮ ᱠᱚ ᱟᱫᱚ ᱡᱚᱛᱚ ᱜᱮ ᱠᱟᱹᱴᱤᱡ ᱠᱟᱹᱴᱤᱡ ᱠᱚ ᱡᱚᱢᱟᱜ ᱠᱟᱱᱟ ᱚᱱᱟ ᱫᱚ ᱟᱨᱠᱤ
ᱢᱟᱱᱮ ᱠᱷᱚᱛᱤ ᱠᱟᱱᱟ ᱠᱚ ᱠᱷᱚᱛᱤ ᱠᱟᱜ ᱠᱟᱱᱟ ᱠᱚ ᱡᱷᱚᱛᱚ ᱦᱮᱸ ᱦᱟᱱᱟᱴᱟᱜ ᱢᱤᱫ ᱫᱷᱟᱣ ᱠᱟᱹᱴᱤᱡ ᱠᱚ ᱜᱮᱨᱮᱫᱟ ᱱᱚᱣᱟᱴᱟᱜ ᱢᱤᱫ ᱫᱷᱟᱣ ᱠᱟᱹᱴᱤᱡ ᱠᱚ ᱜᱮᱨ ᱮᱫᱟ ᱢᱟᱱᱮ ᱡᱚᱛᱚ ᱜᱮ ᱠᱚ ᱜᱮᱨ ᱯᱩᱨᱟᱹᱣ ᱟᱠᱟᱜ ᱠᱟᱱᱟ ᱜᱚᱢᱠᱮ
ᱦᱮᱸ
ᱛᱟᱦᱚᱞᱮ ᱟᱫᱚ ᱚᱱᱟ ᱦᱚᱛᱮᱡ ᱛᱮ ᱟᱹᱞᱤᱧ ᱞᱟᱹᱭ ᱫᱟ ᱡᱮ ᱵᱟᱝ ᱠᱟᱹᱴᱤᱡ ᱨᱟᱱ ᱠᱚᱞᱤᱧ ᱮᱢᱟᱫ-ᱟ ᱟᱫᱚ ᱜᱷᱟᱱᱤ ᱞᱤᱧ ᱵᱷᱟᱵᱤᱛᱜ-ᱟ ᱨᱟᱱ ᱮᱢ ᱠᱟ ᱠᱟᱛᱮᱫ ᱦᱟᱸᱜ ᱯᱷᱟᱞᱛᱩ ᱡᱤᱵᱽ ᱡᱤᱭᱟᱹᱞᱤ ᱠᱚ ᱱᱚᱥᱴᱚ ᱠᱟᱛᱮᱫ ᱫᱚ ᱦᱟᱸᱜ ᱞᱟᱵᱷ ᱫᱚ ᱵᱟᱹᱱᱩᱜ ᱠᱟᱫᱟ ᱩᱱᱠᱩ ᱠᱚ ᱛᱟᱦᱮᱸ ᱞᱮᱱᱠᱷᱟᱱ ᱧᱮᱞ ᱦᱚᱸ ᱵᱷᱟᱹᱞᱤ ᱧᱮᱞᱚᱜ-ᱟ ᱟᱨ ᱥᱮᱛᱟᱜ ᱠᱷᱚᱱ ᱪᱮᱨᱚ ᱵᱮᱨᱚ ᱨᱟᱜ ᱦᱚᱸ ᱟᱸᱡᱚᱢᱚᱜ ᱛᱟᱠᱚᱣᱟ ᱟᱹᱰᱤ ᱪᱮᱴᱷᱟ ᱵᱩᱡᱷᱟᱹᱜ-ᱟ ᱜᱚᱝᱠᱮ᱾ ᱵᱮᱨᱮᱫ ᱛᱚᱨᱟ ᱪᱮᱨᱚ ᱵᱮᱨᱚ ᱠᱚᱣᱟ
ᱟᱨ ᱟᱨ ᱟᱹᱞᱤᱧ ᱫᱚ ᱛᱩᱲᱜᱩᱰᱩ ᱥᱟᱶᱛᱮᱜᱮᱞᱤᱧ ᱠᱷᱮᱞᱮᱫ ᱛᱟᱦᱮᱸᱫ ᱯᱟᱹᱦᱤᱞ ᱫᱚ ᱟᱫᱚ ᱦᱮᱸ ᱱᱮᱛᱟᱨ ᱫᱟᱲᱮ ᱠᱚᱦᱚᱸ ᱧᱩᱨᱮᱱ ᱛᱟᱹᱞᱤᱧᱟ ᱛᱟᱦᱚᱞᱮ ᱟᱫᱚ ᱛᱩᱲᱜᱩᱰᱩ ᱦᱚᱸ ᱟᱞᱮᱭᱟᱜ ᱨᱟᱪᱟ ᱥᱮᱫ ᱫᱚ ᱵᱟᱝ ᱠᱚ ᱦᱤᱡᱩᱜ-ᱟ᱾ ᱯᱟᱹᱦᱤᱞ ᱫᱚ ᱵᱟᱫᱟᱢᱮ ᱨᱚᱦᱚᱭ ᱛᱟᱦᱮᱸᱫ ᱛᱚ
ᱟᱪᱪᱷᱟ
ᱟᱞᱮ ᱤᱡ ᱦᱟᱲᱟᱢ ᱟᱫᱚ ᱨᱟᱪᱟᱨᱮ ᱛᱟᱥᱮ ᱛᱟᱦᱮᱸᱜ ᱵᱟᱫᱟᱢ ᱠᱚ ᱫᱚᱢᱮ ᱡᱚᱢ ᱠᱚ ᱦᱩᱭᱩᱜ ᱛᱟᱦᱮᱸᱫ᱾ ᱟᱞᱮ ᱤᱡ ᱵᱩᱰᱤ ᱢᱟ ᱟᱨᱚ ᱛᱚᱣᱟ ᱫᱟᱠᱟᱭ ᱮᱢᱟ ᱠᱚ ᱛᱟᱦᱮᱸᱫ᱾
ᱟᱪᱪᱷᱟ
ᱟᱫᱚ ᱱᱮᱛᱟᱨ ᱫᱚ ᱦᱚᱲᱢᱚ ᱛᱤ -ᱡᱟᱸᱜᱟ ᱠᱚ ᱵᱷᱟᱜᱮ ᱵᱟᱹᱱᱩᱜ -ᱟ᱾
ᱦᱮᱸ ᱦᱳᱭᱛᱚ ᱜᱚᱢᱠᱮ ᱢᱟ ᱛᱟᱦᱚᱞᱮ ᱟᱞᱤᱧ ᱦᱚᱸ ᱱᱚᱜ-ᱚᱭ ᱠᱟᱹᱴᱤᱡ ᱦᱟᱸᱜ ᱵᱟᱹᱭᱦᱟᱹᱲ ᱥᱮᱱ ᱞᱤᱧ ᱪᱟᱞᱟᱜ ᱞᱟᱹᱜᱤᱫ ᱦᱮᱸ ᱚᱱᱟ ᱠᱟᱹᱴᱤᱡ ᱫᱟᱜ ᱠᱚ ᱛᱚᱵᱷᱟᱸᱣ ᱟᱠᱟᱱᱟ᱾ ᱚᱱᱟ ᱡᱟᱦᱟᱸᱴᱟᱜ ᱤᱛᱟᱹ ᱢᱮᱱᱟᱜ ᱟᱠᱟᱫ ᱚᱱᱟ ᱠᱚ ᱠᱟᱹᱴᱤᱡ ᱞᱤᱧ ᱯᱷᱩᱲ ᱠᱟᱜ ᱞᱤ ᱪᱮᱫ ᱵᱟᱠᱷᱟᱱ ᱫᱚ ᱦᱟᱸᱜ ᱤᱛᱟᱹ ᱫᱚᱦᱟᱸᱜ ᱵᱚᱨᱚᱜ-ᱟ ᱵᱩᱡᱫᱟ ᱵᱤᱱ ᱛᱟᱦᱚᱞᱮ ᱦᱟᱸᱜ ᱢᱟ ᱱᱤᱭᱟᱹ ᱜᱷᱟᱲᱤᱡ ᱫᱚ ᱱᱤᱝᱠᱟᱹ ᱜᱮ ᱨᱚᱯᱚᱲ ᱦᱩᱭᱩᱜ ᱠᱟᱱᱟ ᱦᱟᱸᱜ ᱫᱷᱤᱱᱟᱹᱱ ᱥᱮᱫ ᱟᱨ ᱚᱱᱠᱟ ᱜᱮ ᱦᱟᱸᱜ ᱨᱚᱯᱚᱲ ᱦᱩᱭᱩᱜ ᱦᱟᱸᱜ
ᱦᱮᱸ ᱜᱚᱢᱠᱮ ᱢᱟ ᱱᱟᱯᱟᱭ ᱜᱮ ᱛᱟᱦᱟᱞᱮ ᱢᱟ᱾
ᱦᱳᱭ ᱢᱟ ᱛᱟᱦᱚᱞᱮ ᱡᱚᱦᱟᱨ ᱜᱮ ᱜᱚᱢᱠᱮ ᱫᱚᱦᱚᱭ ᱫᱟᱞᱤᱧ ᱦᱮᱸ
ᱦᱮᱸ